ᱦᱮᱞᱳ ᱟᱸᱡᱚᱢᱚᱜ ᱠᱟᱱᱟ
ᱦᱮᱸ ᱡᱚᱦᱟᱨ ᱜᱮ ᱜᱚᱝᱠᱮ ᱟᱸᱡᱚᱢᱚᱜ ᱠᱟᱱ ᱜᱮᱭᱟ
ᱟᱪᱪᱷᱟ ᱟᱪᱪᱷᱟ ᱦᱮᱸ ᱥᱮ ᱢᱟᱱᱮ ᱠᱚᱲᱟ ᱜᱤᱫᱽᱨᱟᱹ ᱦᱚᱸ ᱵᱩᱡᱷᱟᱹᱣ ᱞᱟᱹᱠᱛᱤ ᱠᱟᱱ ᱠᱚᱣᱟ ᱠᱤᱪᱷᱩ ᱜᱟᱱ ᱫᱚ ᱧᱮᱞ ᱠᱚᱢ ᱥᱮ ᱟᱨ ᱟᱭᱳ ᱟᱭᱳ ᱵᱟᱵᱟ ᱫᱚ ᱛᱤᱥ ᱵᱟᱠᱚ ᱪᱟᱭᱼᱼᱼ ᱡᱮ ᱤᱧᱤᱡ ᱦᱚᱯᱚᱱ ᱡᱮ ᱮ ᱢᱟᱱᱮ ᱵᱷᱟᱞᱤ ᱚᱲᱟᱜ ᱨᱮᱜᱮ ᱪᱮᱥᱴᱟᱭᱟᱠᱚ ᱡᱮ ᱵᱷᱟᱞᱤ ᱧᱚᱜ ᱵᱟᱹᱦᱩ ᱞᱤᱧ ᱧᱟᱢᱟᱢᱟ ᱦᱮᱸᱥᱮ ᱧᱮᱞ ᱠᱚᱢ ᱥᱮ ᱡᱟᱦᱟᱸᱭ ᱜᱮᱠᱚ ᱠᱚ ᱢᱟᱱᱮ ᱠᱚ ᱞᱟᱵᱷ ᱢᱮᱨᱮᱡᱽ ᱫᱚ ᱵᱟᱝ ᱮᱨᱮᱡᱽ ᱢᱮᱨᱮᱡᱽ ᱟᱠᱟᱫᱟ ᱠᱚ ᱩᱱᱠᱮᱱ ᱵᱟᱹᱦᱩ ᱫᱚ ᱢᱟᱱᱮ ᱪᱚᱨᱚᱠ ᱫᱚᱠᱚ ᱪᱚᱨᱚᱠ ᱧᱚᱜ ᱜᱮᱛᱟ ᱠᱚᱣᱟ ᱥᱮ ᱱᱟᱯᱟᱭ ᱫᱚᱠᱚ ᱱᱟᱯᱟᱭ ᱧᱚᱜ ᱜᱮᱭᱟ ᱠᱚᱣᱟ ᱦᱮᱸ ᱵᱟᱼᱼ
ᱦᱩᱸ
ᱫᱚᱢᱮ ᱠᱚ ᱟᱹᱲᱤᱥ ᱟᱠᱚᱣᱟ ᱦᱚ
ᱦᱮᱸ ᱦᱮᱸ ᱟᱸᱡᱚᱢᱚᱜ ᱠᱟᱱᱟ ᱦᱳᱭ ᱟᱫᱚ ᱚᱱᱟ ᱢᱟ ᱠᱟᱛᱷᱟ ᱠᱟᱱ ᱜᱮ
ᱦᱚᱸ ᱢᱟᱱᱮ ᱟᱭ ᱵᱟᱵᱟ
ᱦᱩᱸ
ᱢᱟ ᱞᱟᱹᱭ ᱵᱮᱱ ᱾
ᱦᱳᱭ ᱟᱫᱚ ᱚᱱᱠᱟ ᱞᱮᱠᱟ ᱡᱟᱦᱟᱸ ᱞᱮᱠᱟᱢ ᱞᱟᱹᱭ ᱠᱮᱫᱟ ᱡᱮ ᱚᱱᱠᱟ ᱾ ᱮᱨᱮᱧᱡᱽ ᱢᱮᱨᱮᱡᱽ ᱡᱟᱦᱟᱸ ᱡᱟᱦᱟᱸ ᱫᱚ ᱢᱟᱱᱮ ᱧᱮᱞ ᱧᱮᱯᱮᱞ ᱠᱟᱛᱮ ᱡᱟᱦᱟᱸ ᱵᱟᱯᱞᱟ ᱾ ᱚᱱᱟ ᱫᱚ ᱢᱟᱲᱟᱝ ᱛᱮᱫᱚ ᱢᱟᱱᱮ ᱴᱷᱤᱠ ᱜᱮ ᱛᱟᱦᱮᱸ ᱠᱟᱱᱟ ᱢᱮᱱᱠᱷᱟᱱ ᱱᱮᱛᱟᱨ ᱫᱚ ᱱᱚᱝᱠᱟ ᱧᱮᱞᱚᱜ ᱠᱟᱱᱟ ᱢᱟᱱᱮ ᱢᱤᱫ ᱴᱮᱱ ᱠᱚᱲᱟ ᱜᱤᱫᱟᱹᱨ ᱥᱮ ᱚᱱᱠᱟ ᱟᱭᱳᱼᱵᱟᱵᱟ ᱫᱚ ᱦᱟᱸᱜ ᱱᱚᱝᱠᱟ ᱜᱮ ᱢᱟᱱᱮ ᱩᱱᱠᱩ ᱫᱚ ᱡᱚᱛᱚ ᱠᱤᱪᱷᱩ ᱵᱩᱡ ᱵᱟᱰᱟᱭ ᱠᱟᱛᱮᱜ ᱜᱮ ᱦᱜ ᱚᱱᱠᱟ ᱵᱟᱹᱦᱩ ᱫᱚᱠᱚ ᱟᱹᱜᱩᱣᱟᱢᱟ ᱮᱱᱼᱼ ᱮᱛᱮ ᱨᱮᱦᱚᱸ ᱢᱟᱱᱮ ᱧᱮᱞᱚᱜ ᱠᱟᱱᱟ ᱱᱮᱛᱟᱨ ᱫᱚ ᱚᱱᱠᱟ ᱞᱮᱠᱟ ᱟᱹᱰᱤ ᱜᱟᱱ ᱠᱩᱲᱤ ᱜᱤᱫᱽᱟᱹᱨ ᱜᱮ ᱚᱱᱠᱟ ᱢᱟᱱᱮ ᱮᱴᱟᱜ ᱦᱚᱲ ᱥᱟᱶ ᱡᱩᱫᱤ ᱥᱟᱹᱜᱟᱹᱭ ᱢᱮᱱᱟᱜ ᱟᱠᱟᱫ ᱛᱟᱭᱟ ᱦᱮᱸᱥᱮ ᱮᱱᱠᱷᱟᱱ ᱫᱚ ᱪᱮᱫ ᱦᱩᱭᱩᱜ ᱠᱟᱱᱟ ᱦᱳᱭ ᱛᱚ ᱧᱮᱞ ᱧᱮᱯᱮᱞ ᱠᱟᱛᱮᱜ ᱚᱲᱟᱜ ᱦᱚᱲᱟᱜ ᱠᱩᱥᱤ ᱨᱟᱹᱥᱠᱟᱹᱛᱮ ᱵᱟᱯᱞᱟᱭᱮᱱᱟᱭ ᱟᱢ ᱥᱚ ᱤᱱᱟᱹ ᱛᱟᱭᱱᱚᱢ ᱦᱚᱸ ᱧᱮᱞᱚᱜ ᱠᱟᱱᱟ ᱦᱟᱱᱮ ᱫᱚ ᱢᱟᱱᱮ ᱥᱩᱠ ᱛᱮᱫᱚ ᱦᱟᱸᱜ ᱵᱟᱹᱵᱤᱱ ᱛᱟᱦᱮᱱᱟ ᱚᱱᱮ ᱚᱱᱠᱟ ᱡᱩᱫᱤ ᱮᱴᱟᱜ ᱦᱚᱲ ᱥᱟᱶ ᱥᱟᱹᱜᱟᱹᱭ ᱛᱟᱦᱮᱱᱟ ᱥᱮ ᱮᱴᱟᱜ ᱦᱚᱲ ᱥᱟᱶ ᱚᱱᱠᱟ ᱥᱟᱹᱜᱟᱹᱭ ᱫᱚᱦᱚᱭ ᱜᱮᱭᱟ ᱵᱟᱯᱞᱟ ᱛᱟᱭᱱᱚᱢ ᱦᱚᱸ ᱮᱱᱠᱷᱟᱱ ᱢᱟ ᱟᱹᱰᱤᱜ ᱵᱟᱹᱲᱤᱡ ᱜᱮ ᱦᱩᱭᱩᱜᱼᱟ ᱟᱨ ᱚᱱᱠᱟ ᱞᱮᱠᱟ ᱡᱩᱫᱤᱧ ᱢᱮᱱᱟ ᱱᱟᱦᱟᱜ ᱡᱩᱜᱽ ᱨᱮᱫᱚ ᱟᱹᱰᱤ ᱜᱟᱱ ᱚᱱᱠᱟ ᱵᱚᱛᱚᱨᱟᱱ ᱜᱷᱚᱴᱚᱱᱟ ᱠᱚᱦᱚᱸ ᱧᱮᱞᱚᱜ ᱠᱟᱱᱟ ᱡᱮ ᱚᱱᱠᱟ ᱤᱭᱟᱹ ᱠᱚᱨᱟᱣ ᱠᱟᱛᱮᱜ ᱦᱚᱸ ᱦᱟᱱᱮ ᱚᱠᱟᱨᱮ ᱠᱚ ᱜᱚᱡᱮᱫ ᱠᱚᱣᱟ ᱪᱤᱠᱟᱹᱭᱮᱫ ᱠᱚᱣᱟ ᱠᱚ ᱥᱮ ᱱᱚᱜᱚ ᱱᱚᱝᱠᱟ ᱧᱮᱞᱚᱜ ᱚᱱᱟᱛᱤᱧ ᱢᱮᱱᱟ ᱟᱢᱫᱚ ᱢᱟᱲᱟᱝ ᱛᱮ ᱚᱱᱠᱟ ᱦᱩᱸ ᱞᱟᱵᱽ ᱢᱮᱨᱮᱡᱽ ᱦᱚᱸ ᱞᱟᱵᱽ ᱢᱮᱨᱮᱡᱽ ᱜᱮ ᱴᱷᱤᱠᱟ ᱤᱧ ᱫᱩᱧ ᱢᱮᱱᱟ ᱱᱮᱛᱟᱨ ᱫᱚ ᱱᱟᱦᱟᱜ ᱡᱩᱜᱽ ᱨᱮᱫᱚ᱾ ᱪᱮᱫᱟᱜ ᱵᱟᱝᱢᱟ ᱮᱱᱮᱠᱷᱟᱱ ᱟᱹᱵᱤᱱ ᱚᱱᱠᱟ ᱞᱮᱠᱟ ᱵᱟᱱᱟ ᱦᱚᱲ ᱛᱟᱞᱟ ᱨᱮᱜᱮ ᱢᱤᱫᱴᱮᱱ ᱠᱩᱥᱤ ᱛᱟᱦᱮᱱ ᱛᱟᱵᱤᱱᱟ ᱥᱮ ᱵᱟᱱᱟ ᱦᱚᱲᱟᱜ ᱢᱚᱛ ᱛᱮᱜᱮ ᱚᱱᱟ ᱫᱚ ᱦᱩᱭᱩᱜ-ᱟ, ᱟᱨ ᱚᱱᱠᱟ ᱞᱮᱠᱟ ᱟᱢᱦᱚᱸ ᱩᱱᱤᱭᱟᱜ ᱮᱸ ᱠᱟᱛᱷᱟ ᱠᱚᱢ ᱵᱟᱲᱟᱭ ᱛᱤᱭᱳᱜ ᱫᱟᱲᱮᱭᱟᱜ-ᱟ, ᱥᱮ ᱦᱚᱜᱚ ᱱᱚᱝᱠᱟ ᱟᱨ ᱪᱮᱫ ᱚᱱᱟᱜᱮ ᱱᱟᱯᱟᱭᱚᱜ-ᱟ ᱱᱤᱭᱟᱹ ᱱᱟᱦᱟᱜ ᱡᱩᱜᱽ ᱨᱮᱫᱚ᱾ ᱟᱢ ᱪᱮᱜ ᱮᱢ ᱢᱚᱱᱮᱭᱫᱟ?
ᱮᱠᱫᱚᱢ ᱮᱠᱫᱚᱢ ᱮᱠᱪᱩᱭᱮᱞᱤ ᱪᱮᱫᱟᱜ ᱥᱮ ᱢᱟᱱᱟᱣ ᱫᱟᱲᱮ ᱫᱤᱱᱴᱟᱜ ᱦᱚᱸ ᱫᱤᱠᱟᱞ ᱚᱝᱠᱟ ᱪᱟᱞᱟᱜ ᱠᱟᱱᱟ, ᱡᱮ ᱧᱮᱞᱚᱜ ᱠᱟᱱᱟ ᱛᱚ ᱡᱮ ᱞᱟᱵᱽ ᱢᱮᱨᱮᱡᱽ ᱟᱨ ᱮᱡᱽ ᱮᱨᱮᱡᱽ ᱢᱮᱨᱮᱡᱽ ᱛᱟᱞᱟᱨᱮ ᱚᱠᱚᱭᱴᱟᱜ ᱚᱠᱚᱭ ᱛᱤᱥ ᱦᱚᱸ ᱵᱟᱢ ᱪᱤᱱᱦᱟᱹᱣ ᱠᱟᱭᱟ᱾ ᱥᱮ ᱟᱢ ᱦᱚᱸ ᱛᱤᱥᱦᱚᱢ ᱪᱤᱱᱦᱟᱹᱣ ᱠᱟᱢᱟ, ᱨᱚᱲ ᱨᱚᱯᱚᱲ ᱦᱚᱸ ᱚᱝᱠᱟ ᱱᱟᱣᱟ ᱱᱟᱣᱟ ᱥᱮ ᱯᱩᱭᱞᱳ ᱯᱩᱭᱞᱟᱹ ᱫᱚ ᱨᱚᱲ ᱨᱚᱯᱚᱲ ᱦᱚᱸ ᱴᱷᱤᱠ ᱴᱷᱟᱠ ᱵᱟᱵᱮ ᱨᱚᱲ ᱨᱚᱯᱚᱲ ᱡᱚᱝᱚᱜ-ᱟ ᱦᱮᱸᱥᱮ᱾ ᱚᱠᱚᱭ ᱦᱚᱸ ᱵᱟᱵᱮᱱ ᱛᱚ ᱟᱨ ᱡᱩᱫᱤ ᱦᱟᱸᱜ ᱞᱟᱵᱽ ᱢᱮᱨᱮᱡᱽ ᱞᱮᱠᱟ ᱵᱮᱱ ᱧᱮᱞᱟ ᱟᱹᱵᱮᱱ ᱫᱚ ᱩᱱᱤ ᱫᱚ ᱢᱟᱱᱮ ᱪᱮᱫ ᱠᱚ ᱞᱟᱹᱭᱟ ᱢᱟᱨᱮ ᱦᱚᱲ ᱞᱮᱠᱟ ᱜᱮᱵᱮᱱ ᱪᱤᱱᱦᱟᱹᱣᱮ ᱜᱮᱭᱟ ᱛᱚ ᱵᱩᱦᱩᱛ ᱫᱤᱱ ᱠᱷᱚᱱᱟᱜ ᱵᱤᱱ ᱪᱤᱱᱦᱟᱹᱣ ᱜᱚᱫᱮᱭ-ᱟ᱾ ᱟᱫᱚ ᱩᱱᱤ ᱥᱟᱞᱟᱜ ᱫᱚ ᱵᱷᱟᱜᱮ ᱜᱮ ᱥᱟᱹᱜᱟᱹᱭ ᱠᱚ ᱡᱚᱛᱚ ᱜᱮ ᱵᱷᱟᱜᱤ ᱜᱮ ᱵᱮᱵᱚᱦᱟᱨ ᱠᱚ ᱦᱩᱭᱩᱜ-ᱟ᱾ ᱟᱫᱚ ᱚᱝᱠᱟ ᱞᱮᱠᱟ ᱧᱮᱞᱚᱜ-ᱟ ᱡᱮ ᱱᱤᱛᱳᱜ ᱫᱚ ᱞᱟᱵᱽ ᱢᱮᱨᱮᱡᱽ ᱠᱟᱛᱮᱫ ᱨᱮ ᱞᱟᱵᱽ ᱢᱮᱨᱮᱡᱽ ᱜᱮ ᱡᱩᱫᱤ ᱟᱵᱮᱱ ᱵᱮᱱ ᱢᱚᱱᱮᱭᱟ ᱡᱮ ᱞᱟᱵᱽ ᱢᱮᱨᱮᱡᱽ ᱜᱮ ᱠᱤᱱᱛᱩ ᱟᱹᱞᱤᱧ ᱫᱚ ᱢᱟᱱᱮ ᱦᱩᱸ ᱥᱟᱨ ᱥᱟᱹᱜᱩᱱ ᱥᱮ ᱨᱟᱦᱤ ᱪᱟᱹᱣᱰᱟᱹᱞ ᱪᱮᱛᱟᱱ ᱛᱮᱜᱮᱞᱤᱧ ᱵᱟᱯᱞᱟᱜ-ᱟ ᱛᱟᱦᱞᱮ ᱠᱷᱟᱱ ᱫᱚ ᱚᱝᱠᱟ ᱱᱚᱝᱠᱟ ᱦᱚᱸ ᱦᱩᱭᱩᱜ ᱠᱟᱱᱟ᱾ ᱡᱮ ᱚᱲᱟᱜ ᱦᱚᱲ ᱵᱮᱱ ᱞᱟᱹᱭᱟᱜ ᱠᱚᱣᱟ, ᱡᱮ ᱱᱚᱝᱠᱟ ᱱᱚᱝᱠᱟ ᱠᱩᱥᱤ ᱱᱩᱭᱤᱧ ᱠᱩᱥᱤᱭᱮᱭ-ᱟ ᱟᱢ ᱦᱚᱢ ᱠᱩᱲᱤ ᱚᱲᱟᱜ ᱦᱚᱲ ᱦᱚᱸ ᱠᱚᱲᱟ ᱚᱲᱟᱜ ᱠᱩᱲᱤ ᱦᱚᱸᱭ ᱞᱟᱹᱭᱟᱫ ᱠᱚᱣᱟ ᱟᱨ ᱠᱚᱲᱟ ᱜᱤᱫᱽᱨᱟᱹ ᱦᱚᱭ ᱞᱟᱹᱭᱟᱫ ᱠᱚᱣᱟ ᱤᱧ ᱢᱤ ᱢᱤᱫ ᱦᱚᱲᱤᱧ ᱨᱚᱲᱟᱭᱟ ᱱᱚᱝᱠᱟ ᱱᱚᱝᱠᱟ ᱟᱹᱞᱤᱧ ᱵᱟᱯᱞᱟᱜ ᱟᱹᱞᱤᱧ᱾ ᱛᱟᱞᱦᱮ ᱠᱷᱟᱱ ᱫᱚ ᱡᱩᱫᱤ ᱟᱭᱳ ᱵᱟᱵᱟ ᱦᱚᱸ ᱡᱚᱛᱷᱚᱥᱴᱚ ᱱᱤᱛᱳᱜ ᱫᱚ ᱵᱩᱫᱽᱷᱤ ᱢᱮᱱᱟᱜ ᱛᱟᱠᱚᱣᱟ ᱥᱮ ᱦᱩᱫᱤᱥ ᱢᱮᱱᱟᱜ ᱛᱟᱠᱚᱣᱟ ᱡᱮ ᱤᱧ ᱨᱮᱱ ᱠᱩᱲᱤ ᱜᱤᱫᱽᱨᱟᱹ ᱛᱟᱦᱟᱞᱮ ᱪᱤᱠᱟᱹᱭᱟ ᱱᱩᱭ ᱥᱟᱞᱟᱜ ᱡᱩᱫᱤ ᱵᱷᱟᱹᱜᱤ ᱛᱟᱦᱮᱱᱟ, ᱡᱩᱫᱤ ᱠᱚᱲᱟ ᱜᱤᱫᱽᱨᱟᱹ ᱦᱚᱸ ᱠᱟᱹᱴᱤᱡ ᱡᱟᱦᱟᱱᱟᱜ ᱵᱟ ᱩᱱᱟᱹᱜ ᱵᱟᱭ ᱵᱮᱠᱟᱨᱟ ᱡᱟᱦᱟᱱᱟᱜᱮ ᱪᱤᱠᱟᱹ ᱵᱟᱲᱟᱭᱫᱟᱭ ᱛᱟᱞᱦᱮ ᱠᱷᱟᱱ ᱫᱚ ᱦᱟᱸᱜ ᱩᱱᱟᱹᱜ ᱞᱟᱹᱭᱟᱠᱚ ᱦᱮᱸ ᱢᱟ ᱛᱟᱦᱟᱞᱮ ᱡᱟᱣᱟ ᱜᱚᱫ ᱠᱟᱭᱟ ᱵᱚᱱ᱾ ᱦᱮᱸ ᱵᱟᱝ ᱟᱨ ᱡᱩᱫᱤ ᱠᱷᱟᱱ ᱫᱚ ᱠᱚᱲᱟ ᱜᱤᱫᱽᱨᱟᱹ ᱪᱮᱫ ᱦᱚᱸ ᱵᱟᱭ ᱪᱤᱠᱟᱹᱭᱟ ᱛᱟᱦᱟᱞᱮ ᱠᱷᱟᱱ ᱫᱚ